ᱡᱚᱦᱟᱨ ᱜᱮ ᱜᱚᱝᱠᱮ
ᱦᱮᱸ ᱡᱚᱦᱟᱨ ᱜᱮ ᱜᱚᱝᱠᱮ
ᱮ ᱥᱟᱹᱜᱩᱱ ᱧᱤᱫᱟᱹ
ᱦᱚᱭ ᱦᱚᱭ ᱚᱱᱟ ᱥᱟᱶᱛᱮ ᱥᱟᱹᱜᱩᱱ ᱧᱤᱫᱟᱹ
ᱜᱚᱝᱠᱮ ᱛᱟᱦᱞᱮ ᱠᱤᱫᱩᱵ ᱵᱟᱲᱟ ᱠᱚᱫᱚ ᱦᱩᱭ ᱮᱱᱟ ᱥᱮ ᱵᱟᱝ
ᱦᱚᱭ ᱦᱚᱭ ᱠᱤᱫᱩᱵ ᱵᱟᱲᱟ ᱠᱚᱫᱚ ᱟᱹᱰᱤ ᱨᱮᱜᱮ ᱦᱩᱭ ᱟᱠᱟᱱᱟ ᱚᱱᱟᱜᱮ ᱟᱹᱵᱤᱱ ᱵᱤᱱ ᱠᱤᱫᱩᱵ ᱵᱟᱲᱟᱭᱮᱱᱟ ᱥᱮ ᱵᱟᱝ
ᱟᱹᱞᱤᱧ ᱦᱚᱸ ᱠᱤᱫᱩᱵ ᱵᱟᱲᱟ ᱠᱟᱛᱮᱜ ᱜᱮ ᱱᱚᱜᱼᱚᱭ ᱞᱤᱧ ᱡᱤᱨᱟᱹᱣ ᱵᱟᱲᱟ ᱟᱠᱟᱱᱟ
ᱦᱩᱸ ᱦᱩᱸ ᱟᱫᱚ ᱱᱟᱯᱟᱭ ᱵᱟᱲᱟ ᱜᱮᱛᱚ
ᱦᱮᱸ ᱜᱚᱝᱠᱮ ᱪᱟᱸᱫᱚ ᱵᱚᱸᱜᱟ ᱟᱜ ᱫᱟᱭᱟ-ᱫᱩᱞᱟᱹᱲ ᱛᱮ ᱱᱟᱯᱟᱭ ᱵᱟᱲᱟ ᱜᱮ ᱟᱵᱤᱱ ᱜᱮ ᱪᱮᱫ ᱞᱮᱠᱟ ᱢᱮᱱᱟᱜ ᱵᱤᱱᱟ
ᱟᱹᱞᱤᱧ ᱦᱚᱸ ᱢᱟᱨᱟᱝ ᱵᱩᱨᱩᱣᱟᱜ ᱫᱟᱭᱟ-ᱫᱩᱞᱟᱹᱲ ᱛᱮ ᱱᱤᱛ ᱫᱷᱟᱹᱵᱤᱡ ᱫᱚ ᱱᱟᱯᱟᱭ ᱜᱮ ᱢᱮᱱᱟᱜ ᱟᱠᱟᱫ ᱞᱤᱧᱟᱹ
ᱦᱚᱭ ᱦᱚᱭ ᱱᱟᱯᱟᱭ ᱜᱮ ᱛᱟᱦᱮᱱ ᱜᱮ ᱪᱟᱸᱫᱚ ᱵᱚᱸᱜᱟ ᱴᱷᱮᱱ ᱱᱮᱦᱚᱨᱚᱜ ᱠᱟᱱᱟ
ᱦᱚᱭ ᱦᱚᱭ ᱦᱚᱭ ᱟᱫᱚ ᱜᱚᱝᱠᱮ ᱞᱟᱹᱭ ᱮᱫᱟᱞᱤᱧ ᱪᱟᱥ ᱠᱚᱫᱚ ᱨᱟᱠᱟᱵ ᱮᱱᱟ ᱥᱮ ᱵᱟᱝᱟ ᱟᱯᱮ ᱚᱱᱛᱮ ᱫᱚ
ᱪᱟᱥ ᱠᱚᱫᱚ ᱱᱚᱸᱜᱼᱚᱭ ᱮᱦᱚᱵ ᱵᱟᱲᱟ ᱦᱩᱭ ᱟᱠᱟᱱᱟ ᱛᱚ ᱟᱫᱚ ᱟᱹᱣᱨᱤ ᱯᱩᱨᱟᱹᱜᱼᱟ ᱜᱚᱝᱠᱮ ᱟᱵᱤᱱ ᱥᱮᱱᱟᱜ ᱜᱮ ᱪᱟᱥ ᱵᱟᱲᱟ ᱛᱤᱱᱟᱹᱜ ᱴᱟᱜ ᱞᱟᱦᱟᱭᱮᱱᱟ
ᱦᱚᱭ ᱦᱚᱭ ᱦᱚᱭ ᱟᱹᱞᱤᱧ ᱥᱮᱫ ᱦᱚᱸ ᱪᱟᱥ ᱵᱟᱲᱟ ᱠᱚᱫᱚ ᱨᱟᱠᱟᱵ ᱢᱩᱪᱟᱹᱫ ᱟᱠᱟᱱᱟ ᱦᱳᱭ ᱥᱮ
ᱦᱚᱭ ᱦᱚᱭ
ᱦᱮᱸ ᱟᱫᱚᱞᱤᱧ ᱞᱟᱹᱭᱮᱫᱟ ᱜᱚᱫᱠᱮ ᱮᱸᱻ ᱢᱤᱫᱴᱟᱝ ᱦᱚᱭ ᱢᱟᱨᱟᱝ ᱵᱚᱦᱚᱜ ᱠᱚ ᱡᱟᱦᱟᱸ ᱚᱠᱛᱚ ᱠᱚ ᱮᱢ ᱟᱠᱟᱜ ᱵᱚᱱᱟ ᱥᱮ
ᱦᱳᱭ ᱦᱳᱭ
ᱟᱫᱚ ᱚᱱᱟ ᱚᱠᱛᱚ ᱢᱩᱫᱽᱨᱮ ᱡᱟᱦᱟᱸ ᱛᱤᱱᱟᱹᱜ ᱜᱮ ᱠᱷᱟᱴᱚ ᱢᱟᱪᱷᱟᱛᱮ ᱢᱤᱫᱴᱟᱝ ᱥᱟᱛᱟᱢ ᱤᱫᱤ ᱠᱟᱛᱮᱜ ᱜᱟᱞᱢᱟᱨᱟᱣ ᱞᱮᱠᱷᱟᱡ ᱪᱮᱫ ᱞᱮᱠᱟ ᱦᱩᱭ ᱠᱚᱜᱼᱟ
ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱮᱫᱟ ᱜᱚᱢᱠᱮ ᱟᱫᱚ ᱱᱚᱣᱟ ᱚᱠᱛᱚ ᱵᱷᱤᱛᱤᱨ ᱛᱮᱜᱮ ᱢᱤᱫᱴᱟᱱ ᱥᱟᱛᱟᱢ ᱤᱫᱤ ᱠᱟᱛᱮᱫ ᱜᱟᱯᱟᱞᱢᱟᱨᱟᱣ ᱞᱮᱠᱷᱟᱱ ᱵᱷᱟᱞᱤ ᱠᱚᱜ ᱜᱮᱭᱟ
ᱦᱳᱭ ᱦᱳᱭ ᱟᱫᱚ ᱥᱟᱛᱟᱢ ᱫᱚ ᱱᱚᱝᱠᱟᱱᱟᱜ ᱠᱟᱱᱟ ᱟᱹᱞᱤᱧᱟᱜ ᱢᱚᱱᱮ ᱛᱮ ᱨᱮ ᱦᱮᱡ ᱮᱱᱟ ᱦᱮᱸ ᱥᱮ ᱡᱟᱦᱟᱸ ᱟᱵᱚ ᱥᱟᱶᱛᱟ ᱨᱮᱭᱟᱜ ᱥᱟᱱᱛᱟᱲ ᱥᱟᱶᱛᱟ ᱨᱮᱭᱟᱜ ᱡᱟᱦᱟᱸ ᱯᱚᱨᱚᱵᱽ ᱠᱚ ᱢᱮᱱᱟᱜ ᱛᱟᱵᱚᱱᱟ ᱦᱮᱸᱥᱮ
ᱦᱳᱭ ᱦᱳᱭ
ᱚᱱᱟ ᱯᱚᱨᱚᱵᱽ ᱡᱟᱦᱟᱸ ᱫᱚᱵᱚ ᱞᱟᱹᱭ ᱮᱫᱟ ᱢᱟᱨᱟᱝ ᱯᱚᱨᱚᱵᱽ ᱡᱟᱦᱟᱸ ᱟᱵᱚᱣᱟᱜ ᱦᱟᱹᱛᱤ ᱞᱮᱠᱟᱱ ᱥᱚᱦᱨᱟᱭ ᱢᱟᱨᱟᱝ ᱯᱚᱨᱚᱵᱽ ᱦᱳᱭ ᱦᱳᱭ ᱚᱱᱟ ᱤᱫᱤ ᱠᱟᱛᱮᱜ ᱜᱟᱞᱢᱟᱨᱟᱣ ᱞᱮᱠᱷᱟᱡ ᱪᱮᱫ ᱞᱮᱠᱟ ᱦᱩᱭ ᱠᱚᱜᱼᱟ
ᱱᱟᱯᱟᱭᱚᱜ ᱜᱮᱭᱟ ᱟᱫᱚ ᱞᱟᱹᱭ ᱮᱫᱟᱹᱞᱤᱧ ᱟᱯᱮ ᱥᱮᱫ ᱥᱚᱦᱨᱟᱭ ᱫᱚ ᱪᱮᱫ ᱞᱮᱠᱟ ᱦᱩᱭᱩᱜᱼᱟ ᱢᱟᱱᱮ ᱛᱤᱱᱟᱹᱜ ᱫᱤᱱ ᱛᱮᱯᱮ ᱥᱚᱨᱚᱦᱟᱭ ᱯᱮ ᱜᱚᱴᱟᱭᱟ᱾
ᱦᱳᱭ ᱦᱳᱭ ᱦᱳᱭ ᱚᱱᱟ ᱦᱚᱸ ᱡᱚᱛᱷᱟᱛ ᱠᱟᱛᱷᱟ ᱜᱮ ᱟᱫᱚ ᱟᱞᱮ ᱥᱮᱫ ᱟᱹᱞᱤᱧ ᱞᱤᱧ ᱧᱮᱞ ᱟᱠᱟᱜᱼᱟ ᱡᱟᱦᱟᱸ ᱵᱮᱱ ᱞᱟᱹᱭ ᱠᱮᱫᱟ ᱛᱤᱱ ᱫᱤᱱ ᱛᱮ ᱟᱞᱮᱥᱮᱫ ᱟᱹᱞᱤᱧ ᱞᱤᱧ ᱟᱸᱡᱚᱢ ᱵᱟᱲᱟ ᱟᱠᱟᱜᱼᱟ ᱡᱮ ᱦᱟᱹᱛᱤ ᱞᱮᱠᱟᱱ ᱥᱚᱦᱨᱟᱭ ᱯᱚᱨᱚᱵᱽ ᱛᱟᱵᱚᱱ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱜᱮᱭᱟ ᱦᱮᱸᱥᱮ ᱟᱫᱚ ᱚᱠᱟ ᱥᱮ ᱚᱠᱟ ᱞᱮᱠᱟ ᱠᱚ ᱢᱮ ᱟᱹᱞᱤᱧ ᱫᱚ ᱵᱟᱹᱞᱤᱧ ᱵᱟᱲᱟᱭᱟ ᱟᱫᱚ ᱟᱞᱮᱥᱮᱫ ᱡᱟᱦᱟᱸᱞᱤᱧ ᱧᱮᱞ ᱟᱠᱟᱫᱼᱟ ᱥᱮ ᱟᱞᱮ ᱥᱮᱫ ᱫᱚ ᱢᱤᱫ ᱫᱤᱱ ᱛᱮᱜᱮ ᱠᱚ ᱢᱟᱱᱟᱣᱟ ᱥᱮ ᱢᱟᱱᱟᱣ ᱯᱩᱨᱟᱹᱣ ᱟᱠᱚ ᱦᱮᱸᱥᱮ
ᱦᱳᱭ ᱟᱫᱚ ᱚᱱᱟᱜᱮ ᱠᱟᱹᱴᱤᱡ ᱵᱮᱱ ᱞᱟᱹᱭ ᱥᱚᱫᱚᱨ ᱞᱤᱧ ᱠᱷᱟᱱ ᱪᱮᱫ ᱞᱮᱠᱟ ᱠᱚ ᱢᱟᱱᱟᱣᱟ ᱟᱫᱚ ᱚᱱᱟᱜᱮ ᱠᱟᱹᱴᱤᱡ ᱵᱮᱱ ᱞᱟᱹᱭ ᱥᱚᱫᱚᱨ ᱞᱮᱱ ᱠᱷᱟᱱ ᱱᱟᱯᱟᱭ ᱠᱚᱜᱼᱟ ᱠᱟᱹᱴᱤᱡ
ᱦᱳᱭ ᱦᱳᱭ ᱦᱳᱭ ᱚᱱᱟᱜᱮ ᱟᱹᱞᱤᱧ ᱦᱚᱸ ᱡᱟᱦᱟᱸ ᱛᱤᱱᱟᱹᱜ ᱠᱷᱟᱴᱚ ᱢᱟᱪᱷᱟ ᱛᱮᱞᱤᱧ ᱫᱟᱲᱮᱭᱟᱜᱼᱟ ᱞᱟᱹᱭ ᱥᱚᱫᱚᱨ ᱨᱮᱱᱟᱜ ᱞᱤᱧ ᱨᱮᱠᱟᱹᱭᱮᱫᱟ ᱦᱮᱸ ᱟᱫᱚ ᱛᱟᱦᱚᱞᱮ ᱟᱸᱡᱚᱢ ᱵᱮᱱ ᱟᱞᱮ ᱥᱮᱫ ᱫᱚ ᱥᱚᱦᱨᱟᱭ ᱫᱚ ᱱᱚᱝᱠᱟ ᱦᱩᱭᱩᱜᱼᱟ ᱡᱮ ᱡᱮ ᱮ ᱢᱟᱱᱮ ᱵᱮᱠᱛᱤ ᱜᱚᱛᱚ ᱦᱮᱸᱥᱮ ᱡᱟᱦᱟᱸ ᱵᱮᱠᱛᱤ ᱜᱚᱛᱚ ᱦᱚᱸᱠᱚ ᱥᱚᱦᱨᱟᱭᱚᱜᱼᱟ ᱟᱨ ᱡᱟᱦᱟᱸ ᱢᱤᱫ ᱫᱤᱱᱛᱮ ᱞᱟᱹᱭ ᱮᱫᱟᱞᱤᱧ ᱚᱱᱟ ᱦᱚᱸ ᱢᱟᱱᱮ ᱟᱛᱳ ᱥᱚᱦᱨᱟᱭ ᱠᱚ ᱦᱩᱭᱩᱜ ᱜᱮᱭᱟ
ᱦᱳᱭ ᱦᱳᱭ ᱟᱫᱚ ᱚᱱᱟᱜᱮ ᱠᱟᱹᱴᱤᱡ ᱵᱮᱱ ᱯᱟᱥᱱᱟᱣ ᱥᱟᱺᱦᱤᱡ ᱵᱮᱱ ᱞᱟᱹᱭ ᱞᱮᱠᱷᱟᱱ
ᱦᱳᱭ ᱦᱳᱭ ᱦᱳᱭ ᱟᱫᱚ ᱟᱛᱳ ᱥᱚᱦᱨᱟᱭ ᱫᱚ ᱱᱚᱝᱠᱟ ᱞᱮ ᱥᱚᱦᱨᱟᱭᱚᱜᱼᱟ ᱢᱟᱱᱮ ᱢᱤᱫ ᱫᱤᱱ ᱨᱮᱱᱟᱜ ᱡᱟᱦᱟᱸ ᱥᱚᱦᱨᱟᱭ ᱫᱤᱱ ᱜᱚᱴᱟ ᱟᱠᱟᱱᱟ ᱥᱮ
ᱦᱳᱭ
ᱦᱳᱭ ᱟᱫᱚ ᱚᱱᱟ ᱫᱤᱱ ᱨᱮ ᱟᱞᱮ ᱥᱮᱛᱟᱜ ᱠᱷᱚᱱ ᱠᱚᱞᱮ ᱩᱢ ᱯᱷᱟᱨᱪᱟᱜ ᱟᱞᱮ ᱦᱮᱸᱥᱮ ᱟᱫᱚ ᱚᱱᱟ ᱜᱚᱴ ᱯᱩᱡᱟᱹ ᱠᱚ ᱥᱟᱨᱟᱣ ᱵᱟᱲᱟ ᱠᱟᱛᱮᱜ ᱟᱫᱚ ᱚᱱᱠᱟ ᱟᱹᱭᱩᱵ ᱧᱚᱜ ᱦᱚᱸᱜ ᱦᱮᱸ ᱥᱮ
ᱦᱳᱭ ᱦᱳᱭ
ᱟᱹᱭᱩᱵ ᱧᱚᱦᱚᱸᱜ ᱟᱫᱚ ᱩᱨᱤᱡ ᱞᱮ ᱛᱚᱞ ᱠᱚᱣᱟ ᱡᱟᱦᱟᱸ ᱰᱟᱹᱟᱝᱨᱟ ᱦᱮᱸᱥᱮ ᱟᱫᱚ ᱚᱱᱟ ᱫᱚ ᱚᱱᱟ ᱨᱮᱱᱟᱜ ᱠᱟᱹᱢᱤ ᱫᱚ ᱡᱟᱶᱟᱭ ᱠᱚᱞᱮ ᱮᱢᱟ ᱠᱚᱣᱟ ᱢᱟᱱᱮ ᱡᱟᱶᱟᱭ ᱠᱚᱣᱟᱜ ᱠᱟᱹᱢᱤ ᱠᱟᱱᱟ ᱚᱱᱟ ᱠᱚᱫᱚ
ᱦᱳᱭ ᱦᱳᱭ ᱦᱳᱭ
ᱡᱟᱶᱟᱭ ᱠᱚᱜᱮ ᱰᱟᱵᱷᱟᱜ ᱠᱚ ᱞᱟ ᱠᱟᱛᱮᱜ ᱯᱷᱩᱴᱤ ᱠᱚ ᱜᱟᱲᱟᱣ ᱠᱟᱛᱮᱜ ᱦᱮᱸᱥᱮ ᱩᱨᱤᱡ ᱫᱚ ᱡᱟᱶᱟᱭ ᱜᱮ ᱛᱚᱞᱮᱭᱟ ᱦᱩᱸ ᱟᱫᱚ ᱚᱱᱟ ᱛᱚᱞ ᱵᱟᱲᱟ ᱠᱟᱛᱮᱜ ᱟᱫᱚ ᱰᱟᱹᱝᱨᱤ ᱠᱷᱩᱱᱴᱟᱹᱣ ᱠᱚ ᱦᱩᱭ ᱵᱟᱲᱟᱜᱼᱟ ᱦᱮᱸᱥᱮ ᱴᱟᱢᱟᱠ ᱛᱩᱢᱫᱟᱜ ᱟᱛᱮᱜ ᱰᱟᱹᱝᱨᱤ ᱦᱟᱨᱛᱟᱣᱛᱮᱫ ᱠᱚ ᱠᱷᱩᱱᱴᱟᱹᱣ ᱠᱚᱣᱟ ᱟᱹᱰᱤ ᱨᱟᱹᱥᱠᱟᱹ ᱥᱟᱺᱦᱤᱡ
ᱦᱳᱭ
ᱦᱮᱸᱥᱮ ᱥᱮᱨᱮᱧ ᱵᱟᱲᱟ ᱟᱛᱮ ᱟᱫᱚ ᱤᱱᱟᱹ ᱛᱟᱭᱚᱢ ᱟᱨᱦᱚᱸ ᱡᱟᱶᱟᱭ ᱛᱟᱠᱚ ᱜᱮ ᱮᱸ ᱰᱟᱝᱨᱤ ᱫᱚᱠᱚ ᱞᱟᱲᱟ ᱠᱚᱣᱟ
ᱦᱳᱭ ᱦᱳᱭ
ᱢᱟ ᱦᱮᱸᱥᱮ ᱚᱱᱟ ᱢᱟ ᱦᱩᱭᱮᱱ ᱟᱛᱳ ᱥᱳᱦᱨᱟᱭ ᱦᱮᱸ
ᱦᱳᱭ
ᱟᱫᱚ ᱵᱤ ᱵᱮᱠᱛᱤᱜᱚᱛᱚ ᱡᱟᱦᱟᱸ ᱞᱤᱧ ᱞᱟᱹᱭ ᱠᱮᱫᱟ ᱵᱮᱠᱛᱤᱜᱚᱛᱚ ᱛᱚ ᱦᱚᱸᱜ-ᱚ ᱱᱚᱝᱠᱟ ᱠᱚ ᱥᱚᱦᱚᱨᱟᱭᱚᱜᱼᱟ ᱧᱮᱻ ᱥᱟᱵ ᱠᱟᱜ ᱵᱤᱱ ᱡᱟᱦᱟᱸᱭ ᱵᱮᱠᱛᱤ ᱜᱚᱛᱚ ᱠᱚ ᱥᱚᱨᱦᱟᱭᱚᱜ ᱠᱟᱱᱟ ᱦᱮᱸ ᱥᱮ
ᱦᱳᱭ
ᱟᱫᱚ ᱩᱱᱠᱩ ᱫᱚ ᱡᱟᱦᱟᱸ ᱛᱤᱱᱟᱹᱜ ᱩᱱᱤ ᱨᱮᱱ ᱟᱡ ᱨᱮᱱ ᱵᱷᱟᱹᱭ ᱵᱷᱟᱹᱜᱟᱹᱨᱤ ᱠᱚ ᱢᱮᱱᱟᱜ ᱠᱚᱛᱟᱭᱟ ᱥᱮ ᱦᱮᱸ ᱯᱮᱲᱟ ᱯᱟᱲᱩᱣᱟ ᱡᱟᱶᱟᱭ ᱛᱟᱠᱚ ᱩᱱᱠᱩ ᱢᱤᱫᱴᱷᱮᱱ ᱫᱩᱯᱲᱩᱵ ᱠᱟᱛᱮᱜ ᱫᱤᱱ ᱠᱚ ᱜᱚᱴᱟᱭᱟ ᱟᱫᱚ ᱚᱱᱟ ᱫᱤᱱᱨᱮ ᱫᱤᱱ ᱟᱨ ᱚᱱᱟ ᱴᱷᱟᱶ ᱠᱚ ᱜᱚᱴᱟᱭᱟ ᱡᱮ ᱱᱚᱣᱟ ᱴᱷᱟᱶ ᱨᱮ ᱱᱚᱣᱟ ᱫᱤᱱ ᱨᱮ ᱱᱚᱰᱮ ᱵᱚᱱ ᱥᱚᱦᱨᱟᱭᱚᱜᱼᱟ ᱡᱚᱛᱚ ᱠᱚᱵᱚᱱ ᱥᱚᱦᱚᱨ ᱥᱮᱴᱮᱨ ᱵᱩᱱ ᱛᱟᱦᱮᱱ ᱢᱟ᱾
ᱦᱳᱭ
ᱦᱮᱸᱥᱮ ᱟᱫᱚ ᱚᱸᱰᱮ ᱠᱚ ᱥᱚᱦᱚᱨ ᱥᱮᱴᱮᱨᱚᱜᱼᱟ ᱡᱟᱦᱟᱸ ᱨᱮᱠᱚ ᱜᱚᱴᱟ ᱠᱟᱜᱼᱟ ᱴᱷᱟᱶ ᱠᱚ ᱫᱤᱱ ᱠᱚ ᱟᱫᱚ ᱚᱸᱰᱮ ᱡᱚᱛᱚ ᱯᱮᱲᱟ ᱯᱟᱹᱲᱦᱟᱹ ᱠᱚ ᱵᱷᱟᱹᱭ ᱵᱷᱟ. ᱜᱟ. ᱨᱤ ᱠᱚ ᱡᱚᱴᱟᱜ ᱛᱮ ᱚᱸᱰᱮ ᱠᱚ ᱯᱩᱡᱟᱹ ᱵᱟᱲᱟᱭ ᱛᱮᱠᱚ ᱵᱚᱸᱜᱟ ᱵᱟᱲᱟᱭ ᱛᱮᱠᱚ ᱚᱱᱮ ᱡᱚᱢ ᱧᱩ ᱠᱟᱛᱮᱜ ᱱᱟᱣᱟ ᱱᱟᱣᱟ ᱠᱤᱪᱨᱤᱡ ᱠᱚ ᱠᱚ ᱦᱚᱨᱚᱜ ᱵᱟᱸᱫᱮᱜᱼᱟ, ᱦᱮᱸ ᱥᱮ
ᱦᱳᱭ ᱦᱳᱭ
ᱦᱳᱭ ᱟᱫᱚ ᱚᱱᱟ ᱠᱚ ᱵᱟᱲᱟ ᱠᱟᱛᱮ ᱜᱮ ᱚᱱᱠᱟ ᱠᱟᱛᱮᱜ ᱠᱚ ᱥᱚᱦᱨᱟᱭᱚᱜᱼᱟ ᱦᱮᱸᱥᱮ
ᱦᱳᱭ ᱵᱩᱡᱷᱟᱹᱣ ᱠᱮᱫᱟᱞᱤᱧ ᱟᱯᱮ ᱥᱮᱱᱟᱜ ᱥᱚᱨᱦᱟᱭ ᱟᱸᱡᱚᱢ ᱠᱟᱛᱮ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱫᱟ
ᱦᱳᱭ ᱦᱳᱭ ᱦᱳᱭ ᱟᱫᱚ ᱟᱹᱞᱤᱧ ᱦᱚᱸ ᱵᱟᱲᱟᱭ ᱵᱩᱡᱷᱟᱹᱣᱮᱫ ᱞᱤᱧᱟᱹ ᱟᱞᱮ ᱥᱮᱫ ᱫᱚ ᱦᱚᱜᱼᱚᱭ ᱱᱚᱝᱠᱟ ᱠᱚ ᱥᱚᱦᱨᱟᱭᱚᱜᱼᱟ ᱟᱫᱚ ᱟᱯᱮ ᱥᱮ ᱟᱯᱮ ᱫᱤᱥᱚᱢ ᱥᱮᱫ ᱚᱠᱟᱞᱮᱠᱟ ᱠᱚ ᱥᱚᱦᱨᱟᱭᱚᱜᱼᱟ ᱟᱹᱞᱤᱧ ᱦᱚᱸ ᱠᱟᱹᱴᱤᱡ ᱵᱟᱲᱟᱭ ᱵᱩᱡᱷᱟᱹᱣᱮᱫ ᱞᱤᱧᱟᱹ ᱡᱮ ᱵᱟᱝ ᱚᱱᱟ ᱠᱚ ᱵᱟᱲᱟᱭ ᱞᱟᱹᱠᱛᱤ ᱠᱟᱱᱟ ᱚᱠᱟ ᱥᱮᱫ ᱚᱠᱟᱮᱠᱟ ᱠᱚ ᱥᱚᱦᱨᱟᱭᱚᱜᱼᱟ ᱦᱮᱸᱥᱮ᱾
ᱦᱳᱭ ᱦᱳᱭ ᱦᱳᱭ ᱟᱹᱞᱤᱧ ᱦᱚᱸ ᱛᱟᱦᱚᱞᱮ ᱞᱤᱧ ᱞᱟᱹᱭ ᱟᱵᱮᱱ ᱠᱟᱱᱟ ᱟᱞᱮ ᱥᱮᱫ ᱫᱚ ᱢᱚᱬᱮ ᱢᱟᱦᱟ ᱢᱚᱬᱮ ᱧᱤᱫᱟᱹ ᱠᱚ ᱥᱚᱨᱦᱟᱭ ᱠᱚ ᱢᱟᱱᱟᱣ ᱵᱟᱛᱟᱣᱟ᱾
ᱦᱳᱭ
ᱯᱳᱭᱞᱳ ᱢᱟᱦᱟ ᱫᱚ ᱡᱟᱦᱟᱸ ᱜᱚᱴ ᱯᱩᱡᱟᱹ ᱠᱚ ᱢᱮᱛᱟᱜ ᱠᱟᱱᱟ
ᱦᱳᱭ
ᱟᱨ ᱫᱚᱥᱟᱨ ᱫᱚ ᱦᱳᱭᱳᱜ ᱠᱟᱱᱟ ᱵᱚᱸᱜᱟ ᱵᱩᱨᱩ
ᱦᱳᱭ
ᱟᱨ ᱛᱮᱥᱟᱨ ᱟᱨ ᱯᱩᱱ ᱢᱟᱦᱟ ᱦᱤᱞᱳᱜ ᱫᱚ ᱵᱟᱨ ᱫᱤᱱ ᱠᱚ ᱠᱷᱩᱱᱴᱟᱹᱣ ᱠᱚᱣᱟ ᱟᱨ ᱢᱚᱬᱮ ᱢᱟᱦᱟ ᱦᱤᱞᱳᱜ ᱫᱚ ᱡᱟᱞᱮ ᱠᱚ ᱢᱮᱛᱟᱜ ᱠᱟᱱᱟ ᱟᱫᱚ ᱚᱱᱟᱜᱮ ᱠᱟᱹᱴᱤᱡ ᱡᱮᱞᱮᱧ ᱥᱟᱹᱦᱤᱡ ᱛᱮᱞᱤᱧ ᱞᱟᱹᱭ ᱮᱫᱟ᱾
ᱦᱳᱭ ᱦᱳᱭ ᱦᱳᱭ ᱠᱟᱹᱴ ᱯᱟᱥᱱᱟᱣ ᱥᱟᱦᱤᱡ ᱞᱟᱹᱭ ᱥᱚᱫᱚᱨ ᱵᱤᱱ᱾
ᱦᱮᱸ ᱟᱫᱚ ᱩᱢ ᱢᱟᱦᱟ ᱫᱚ ᱦᱩᱭᱩᱜ ᱠᱟᱱᱟ ᱡᱚᱛᱚ ᱢᱟᱱᱮ ᱥᱮᱛᱟᱜ ᱨᱮ ᱛᱩᱵᱩ ᱵᱟᱲᱟ ᱠᱟᱛᱮᱫ
ᱦᱮᱸ
ᱟᱫᱚ ᱡᱟᱦᱮᱨ ᱥᱮᱫ ᱜᱮᱠᱚ ᱪᱟᱞᱟᱜᱼᱟ ᱟᱫᱚ ᱚᱸᱰᱮ ᱵᱚᱸᱜᱟ ᱵᱩᱨᱩ ᱦᱚᱴᱚ ᱠᱟᱜᱼᱟ ᱠᱚ᱾ ᱢᱟᱱᱮ ᱱᱚᱣᱟ ᱥᱚᱨᱦᱟᱭ ᱧᱩᱛᱩᱢ ᱛᱮ᱾
ᱦᱮᱸ
ᱟᱫᱚ ᱥᱚᱨᱦᱟᱭ ᱧᱩᱛᱩᱢ ᱛᱮ ᱵᱚᱸᱜᱟ ᱵᱩᱨᱩ ᱟᱫᱚ, ᱜᱚᱴ ᱰᱟᱝᱨᱤ ᱠᱚ ᱤᱫᱤ ᱠᱟᱠᱚᱣᱟ ᱛᱚ ᱟᱹᱛᱤᱧ ᱠᱚ ᱟᱫᱚ ᱡᱚᱠᱷᱚᱡ ᱠᱚ ᱨᱩᱣᱟᱹᱲ ᱠᱚᱣᱟ, ᱩᱱᱫᱚ ᱚᱱᱟ ᱡᱟᱦᱮᱨ ᱡᱟᱦᱮᱨ ᱠᱚ ᱵᱚᱸᱜᱟ ᱵᱩᱨᱩᱭᱟᱛᱚ ᱟᱫᱚ ᱚᱸᱰᱮ ᱚᱱᱠᱟᱴᱟᱜ ᱛᱮᱠᱚ ᱨᱩᱣᱟᱹᱲ ᱟᱹᱜᱩ ᱠᱚᱣᱟ᱾
ᱟᱪᱪᱷᱟ
ᱟᱫᱚ ᱱᱚᱜᱼᱚᱭ ᱢᱮ ᱵᱤᱞᱤ ᱠᱚ ᱫᱚᱦᱚ ᱠᱟᱜᱼᱟ
ᱦᱳᱭ
ᱟᱫᱚ ᱚᱱᱟᱜᱮ ᱩᱱᱠᱩ ᱜᱚᱰ ᱰᱟᱝᱨᱤ ᱠᱷᱚᱡ ᱠᱚ ᱦᱤᱡᱩᱜᱼᱟ ᱚᱱᱟ ᱠᱚ ᱞᱮᱵᱮᱜ ᱯᱚᱥᱟᱜ ᱦᱚᱪᱚ ᱠᱚᱣᱟ
ᱟᱪᱪᱷᱟ
ᱟᱫᱚ ᱡᱟᱦᱟᱸᱭ ᱨᱮᱱ ᱰᱟᱹᱝᱨᱤ ᱞᱮᱵᱮᱜ ᱯᱚᱥᱟᱜ ᱯᱚᱥᱟᱜᱟᱭ ᱾ ᱟᱫᱚ ᱩᱱᱤ, ᱩᱱᱤ ᱫᱚ ᱟᱹᱰᱤ ᱵᱟᱜᱚᱵᱟᱱ ᱢᱮᱱᱛᱮᱭ ᱢᱟᱱᱟᱜᱼᱟᱭ ᱾
ᱦᱳᱭ ᱟᱨᱠᱤ ᱩᱱᱤ ᱫᱚ ᱟᱹᱰᱤ ᱵᱷᱟᱜᱽᱜᱚᱢᱟᱱ ᱰᱟᱹᱝᱨᱤ ᱦᱳᱭ
ᱦᱳᱭ ᱦᱳᱭ ᱟᱫᱚ ᱱᱚᱝᱠᱟᱛᱮ ᱜᱮ ᱩᱢ ᱢᱟᱦᱟ ᱫᱚ ᱪᱟᱵᱟᱜᱼᱟ ᱾ ᱮᱸ ᱟᱫᱚ ᱤᱱᱟᱹ, ᱤᱱᱟᱹ ᱛᱟᱭᱚᱢ ᱟᱹᱭᱩᱵ ᱫᱚ ᱚᱸᱰᱮ ᱠᱟᱹᱴᱤᱡ ᱠᱚ ᱮᱱᱮᱡ ᱵᱟᱲᱟᱭᱟᱜ‌ᱼᱟ ᱾
ᱟᱪᱪᱷᱟ
ᱤᱱᱟᱹ ᱛᱟᱭᱚᱢ ᱫᱚ ᱦᱩᱭᱩᱜ ᱠᱟᱱᱟ ᱵᱚᱸᱜᱟ ᱵᱩᱨᱩ ᱾ ᱟᱫᱚ ᱡᱚᱛᱚ, ᱡᱚᱛᱚ ᱦᱚᱲ ᱱᱮᱣᱛᱟ ᱫᱚ ᱡᱮᱢᱚᱱ
ᱱᱩᱠᱩ ᱦᱟᱛᱚᱢ ᱠᱩᱢᱟᱹᱝ
ᱦᱳᱭ
ᱫᱟᱹᱭ ᱛᱤᱧᱟᱝ, ᱦᱚᱯᱚᱱ ᱮᱨᱟ ᱡᱟᱶᱟᱭ
ᱟᱪᱪᱷᱟ
ᱱᱩᱠᱩ ᱫᱚ ᱡᱮᱢᱚᱱ ᱡᱚᱛᱚ ᱦᱚᱲ ᱱᱮᱣᱛᱟ ᱠᱟᱛᱮᱜ ᱵᱚᱸᱜᱟ ᱵᱩᱨᱩ ᱨᱮᱱᱟᱜ ᱠᱚ ᱮᱦᱚᱵᱟ
ᱟᱫᱚ ᱩᱱ ᱥᱩᱢᱟᱹᱭ ᱜᱮ ᱱᱟᱦᱮᱞ ᱠᱚ ᱟᱹᱨᱩᱵ ᱵᱟᱲᱟ ᱠᱟᱛᱮᱜ, ᱚᱲᱟᱜ ᱠᱚ ᱟᱹᱜᱩ, ᱟᱹᱜᱩ ᱛᱚᱨᱟᱭᱟ‌ ᱟᱨ ᱚᱱᱟ ᱨᱮᱜᱮ ᱩᱱᱠᱩ ᱡᱟᱦᱟᱸᱭ ᱫᱟᱹᱭ ᱛᱟᱠᱚ ᱠᱚ ᱱᱮᱣᱛᱟ ᱟᱹᱜᱩ ᱠᱟᱫ ᱠᱚᱣᱟ
ᱦᱳᱭ
ᱟᱫᱚ ᱩᱱᱠᱩ ᱜᱮ ᱱᱟᱣᱟ ᱟᱝᱜᱽᱨᱚᱵ ᱟᱛᱮᱫ ᱚᱱᱟ ᱪᱮᱛᱟᱱ ᱨᱮ ᱦᱚᱞᱚᱝ ᱛᱮᱠᱚ ᱚᱞᱟ
ᱟᱪᱪᱷᱟ
ᱟᱨ ᱠᱩᱞᱦᱤ ᱠᱚᱨᱮ ᱨᱟᱪᱟ ᱠᱚᱨᱮ ᱚᱱᱟ ᱠᱚᱨᱮ ᱦᱚᱸᱠᱚ ᱚᱞᱟᱜᱼᱟ, ᱟᱨ ᱤᱱᱟᱹ ᱛᱟᱭᱚᱢ ᱚᱱᱟ ᱚᱞ ᱪᱮᱛᱟᱱ ᱨᱮᱜᱮ ᱢᱟᱹᱱᱰᱤ ᱜᱷᱟᱥ ᱠᱚ ᱮᱨᱟᱜᱼᱟ ᱾
ᱦᱩᱸ
ᱤᱱᱟᱹ ᱛᱟᱭᱚᱢ ᱩᱱᱠᱩ ᱰᱟᱝᱨᱤ ᱠᱚ ᱜᱚᱰ ᱰᱟᱝᱨᱤ ᱠᱚᱠᱚ ᱠᱷᱟᱹᱲ ᱠᱚᱣᱟ
ᱦᱳᱭ
ᱤᱱᱟᱹ ᱟᱨ ᱚᱱᱟ ᱡᱟᱛᱮ ᱠᱚ ᱞᱮᱵᱮᱫ ᱢᱟ
ᱟᱪᱪᱷᱟ
ᱤᱱᱟᱹ ᱛᱟᱭᱚᱢ ᱟᱹᱛᱩ ᱤᱭᱟᱹ ᱟᱹᱛᱩ ᱨᱮᱱᱟᱜᱼᱞᱮ ᱾ ᱚᱲᱟᱜ ᱨᱮᱱᱟᱜ ᱵᱚᱸᱜᱟ ᱵᱩᱨᱩ ᱠᱚ
ᱢᱟᱱᱮ ᱵᱚᱸᱜᱟ ᱠᱚᱣᱟ ᱵᱚᱸᱜᱟ ᱠᱚᱣᱟ ᱠᱚ ᱾ ᱵᱚᱸᱜᱟ ᱵᱩᱨᱩ ᱠᱚ ᱢᱟᱱᱟᱣ ᱵᱟᱛᱟᱣ ᱠᱚᱣᱟ ᱾
ᱟᱪᱪᱷᱟ
ᱮᱱ ᱦᱤᱞᱳᱜ ᱜᱤ ᱚᱱᱟᱜᱤ ᱡᱤᱞ ᱫᱟᱠᱟ ᱫᱚᱠᱚ ᱢᱮᱛᱟᱜ ᱠᱟᱱᱟ ᱾
ᱦᱩᱸ ᱟᱪᱪᱷᱟ
ᱟᱫᱚᱻ ᱚᱱᱟᱜᱤ ᱡᱚᱛᱚ ᱠᱟᱹᱢᱤ ᱠᱚᱫᱚ ᱩᱱᱠᱩ ᱫᱟᱹᱭ ᱟᱨ ᱛᱮᱧᱟᱝ ᱠᱩᱢᱟᱹᱝ ᱦᱟᱛᱚᱢ ᱛᱟᱠᱚᱟᱜ ᱠᱟᱱᱟ ᱛᱚ ᱟᱫᱚ ᱩᱱᱠᱩᱜᱮ ᱟᱫᱚ ᱚᱱᱟ ᱠᱚ ᱠᱟᱹᱢᱤ ᱦᱚᱨᱟ ᱫᱚ ᱩᱱᱠᱩ ᱴᱷᱮᱱ ᱜᱮ ᱪᱟᱞ ᱵᱟᱲᱟᱣ ᱟᱠᱚ ᱦᱩᱭᱩᱜᱼᱟ ᱾
ᱚ ᱟᱪᱪᱷᱟ ᱟᱫᱚ ᱜᱚᱝᱠᱮ ᱟᱹᱞᱤᱧ ᱛᱞᱟ ᱨᱮᱞᱤᱧ ᱨᱚᱲ ᱮᱫᱟ
ᱦᱳᱭ ᱦᱳᱭ ᱨᱚᱲ ᱵᱮᱱ
ᱟᱫᱚ ᱚᱠᱛᱚ ᱢᱟ ᱵᱮᱥᱤ ᱵᱟᱹᱱᱩᱜ ᱛᱟᱞᱟᱝᱟ ᱦᱮᱸ ᱥᱮ
ᱦᱳᱭ
ᱦᱳᱭ ᱟᱫᱚ ᱚᱱᱟ ᱠᱟᱛᱷᱟ ᱜᱮ ᱠᱟᱹᱴᱤᱡ ᱠᱷᱟᱴᱚ ᱢᱟᱪᱷᱟ ᱛᱮᱵᱤᱱ ᱞᱟᱹᱭ ᱢᱩᱪᱟᱹᱫ ᱞᱮᱠᱷᱟᱡ ᱟᱹᱰᱤ ᱱᱟᱯᱟᱭᱚᱜ-ᱟ ᱟᱨ ᱡᱮᱞᱮᱧ ᱦᱳᱭ ᱞᱟᱹᱭ ᱵᱤᱱ
ᱚᱱᱟ ᱫᱚ ᱵᱚᱸᱜᱟ ᱵᱩᱨᱩ ᱫᱚ ᱚᱱᱟ ᱚᱱᱠᱟ ᱜᱮ ᱪᱟᱵᱟᱭᱮᱱᱟ
ᱦᱩᱸ
ᱟᱫᱚ ᱠᱷᱩᱱᱴᱟᱹᱣ ᱥᱮᱡ ᱟᱫᱚ ᱠᱷᱩᱱᱴᱟᱹᱣ ᱦᱚᱸ ᱠᱩᱢᱟᱹᱝ ᱛᱟᱠᱚ ᱛᱮᱧᱟᱝ ᱛᱟᱠᱚ ᱩᱱᱠᱩ ᱜᱮ ᱥᱟᱵᱚᱞ ᱠᱚ ᱥᱟᱵ ᱵᱟᱲᱟ ᱠᱟᱛᱮᱫ ᱠᱩᱞᱦᱤ ᱨᱮ ᱠᱷᱩᱱᱴᱤ ᱵᱤᱫ ᱞᱟᱹᱜᱤᱫ ᱢᱮᱛᱟᱠᱚ ᱦᱩᱭᱩᱜ-ᱟ ᱟᱫᱚ ᱩᱱᱠᱩ ᱜᱮ ᱜᱟᱰᱟᱠᱚ ᱞᱟᱭᱟ ᱠᱷᱩᱱᱴᱤ ᱠᱚᱠᱚ ᱵᱤᱫᱟ
ᱦᱩᱸ
ᱟᱨ ᱰᱟᱝᱨᱤ ᱰᱟᱝᱨᱤ ᱠᱚ ᱠᱟᱰᱟ ᱠᱚ ᱩᱱᱠᱩ ᱜᱮᱠᱚ ᱛᱚᱞ ᱠᱚᱣᱟ
ᱦᱩᱸ
ᱤᱱᱟᱹ ᱛᱟᱭᱚᱢ ᱫᱤᱫᱤ ᱛᱟᱠᱚ ᱦᱟᱛᱚᱢ ᱛᱟᱠᱚ ᱩᱱᱠᱩ ᱫᱚ ᱩᱱᱠᱩ ᱰᱟᱝᱨᱤ ᱠᱚ ᱥᱮ ᱠᱟᱲᱟ ᱠᱚ ᱩᱱᱠᱩ ᱪᱩᱢᱟᱹᱲᱟ ᱠᱟᱛᱮᱫ
ᱦᱩᱸ
ᱠᱷᱩᱱᱴᱟᱹᱣ ᱠᱚ ᱮᱦᱚᱵᱟ ᱟᱨ ᱦᱟᱥᱟ ᱠᱚᱫᱚ ᱱᱩᱠᱩ ᱛᱮᱧᱟᱝ ᱛᱟᱠᱚ ᱠᱩᱢᱟᱹᱝ ᱛᱟᱠᱚ ᱩᱱᱠᱩ ᱜᱮᱠᱚ ᱩᱱᱠᱩ ᱜᱮ ᱪᱟᱞᱚ ᱠᱚ ᱦᱩᱭᱩᱜ-ᱟ ᱩᱱᱠᱩ ᱜᱮᱠᱚ ᱠᱷᱩᱱᱴᱟᱹᱣ ᱠᱚᱣᱟ
ᱦᱩᱸ ᱟᱪᱪᱷᱟ ᱟᱹᱰᱤ ᱨᱟᱹᱥᱠᱟᱹ ᱥᱟᱹᱦᱤᱡ ᱯᱮ ᱢᱟᱱᱟᱣᱟ ᱵᱟᱝ
ᱦᱳᱭ ᱦᱳᱭ ᱦᱳᱭ ᱟᱫᱚ ᱠᱷᱩᱱᱴᱟᱹᱣ ᱵᱟᱲᱟ ᱠᱟᱛᱮᱫ ᱚᱱᱟ ᱟᱹᱭᱩᱵ ᱫᱚ ᱟᱫᱚ ᱚᱝᱠᱟ ᱥᱚᱨᱦᱟᱭ ᱮᱱᱮᱡ ᱠᱚ ᱥᱟᱵᱚᱜ-ᱟ
ᱦᱩᱸ ᱟᱪᱪᱷᱟ
ᱚᱱᱟ ᱫᱚ ᱪᱟᱞᱟᱣᱱᱟ ᱠᱷᱩᱱᱴᱟᱹᱣ ᱟᱨ ᱡᱟᱞᱮ ᱢᱟᱦᱟ ᱫᱚ ᱦᱩᱭᱩᱜ ᱠᱟᱱᱟ ᱥᱟᱨᱮᱡ ᱵᱟᱨᱮᱡ ᱦᱟᱺᱰᱤ ᱠᱚ ᱛᱟᱦᱮᱱᱟ ᱟᱫᱚ ᱚᱱᱟ ᱠᱚ ᱧᱩ ᱵᱟᱲᱟᱭᱟᱠᱚ᱾ ᱡᱟᱞᱮ ᱢᱟᱦᱟ ᱦᱤᱞᱳᱜ ᱫᱚ᱾
ᱟᱪᱪᱷᱟ ᱢᱟᱱᱮ ᱜᱚᱝᱠᱮ ᱟᱫᱚᱞᱤᱧ ᱞᱟᱹᱭᱫᱟ ᱮᱱᱮᱡ ᱥᱮᱨᱮᱧ ᱠᱚᱫᱚ ᱢᱟᱱᱮ ᱚᱠᱟᱞᱮᱠᱟ ᱢᱩᱪᱟᱹᱫ ᱢᱟᱦᱟ ᱦᱤᱞᱳᱜ ᱦᱩᱭᱩᱜ-ᱟᱥᱮ ᱯᱩᱭᱞᱳ ᱢᱟᱦᱟ ᱠᱷᱚᱡᱜᱮ ᱮᱱᱮᱡ ᱥᱮᱨᱮᱧ ᱫᱚ ᱮᱛᱚᱦᱚᱵ ᱠᱚᱜ-ᱟ᱾
ᱯᱩᱭᱞᱳ ᱢᱟᱦᱟ ᱠᱷᱚᱱ ᱜᱮ ᱮᱛᱚᱦᱚᱵ ᱠᱚᱜ-ᱟ ᱟᱫᱚ ᱫᱤᱱ ᱫᱚ ᱟᱹᱭᱩᱵ ᱟᱹᱭᱩᱵ ᱠᱷᱚᱱ ᱯᱩᱨᱟᱹ ᱥᱮᱛᱟᱜ ᱫᱷᱟᱹᱵᱤᱡ ᱠᱚ ᱮᱱᱮᱡᱟ
ᱦᱳᱭ